ᱛᱚ ᱡᱚᱦᱟᱨ ᱜᱤ ᱜᱚᱢᱠᱮ
ᱦᱩᱸ ᱚᱠᱟ ᱨᱮ ᱱᱤᱛᱚᱜ ᱫᱚᱼᱼ
ᱱᱚᱜᱼᱚᱭ ᱫᱟᱨᱮ ᱵᱩᱴᱟᱹ ᱨᱮ ᱫᱩᱲᱩᱵ ᱵᱟᱲᱟ ᱦᱩᱭ ᱠᱟᱱᱟ
ᱚᱸ ᱚᱱᱟ ᱜᱮ ᱟᱹᱰᱤ ᱦᱚᱲᱟᱜ ᱨᱚᱲ ᱠᱚ ᱟᱸᱡᱚᱢᱚᱜ ᱠᱟᱱᱟ
ᱟᱨ ᱪᱮᱜ ᱞᱮᱠᱟ ᱢᱮᱱᱟᱜ ᱵᱟᱲᱟ ᱵᱮᱱᱟ
ᱦᱩᱸ ᱱᱟᱯᱟᱭ ᱵᱟᱲᱟ ᱜᱤ ᱟᱢ ᱜᱮᱦᱟᱸᱜ ᱪᱮᱫ ᱞᱮᱠᱟ
ᱦᱮᱸ ᱟᱞᱮ ᱦᱚᱸ ᱥᱟᱱᱟᱢ ᱠᱚ ᱜᱮ ᱱᱟᱯᱟᱭ ᱜᱮ ᱢᱮᱱᱟᱜ ᱛᱟᱞᱮᱭᱟ ᱱᱤᱛᱚᱜ ᱫᱚ
ᱦᱩᱸ
ᱟᱨ ᱟᱹᱰᱤ ᱫᱚᱢᱮ ᱛᱤᱦᱤᱧ ᱢᱟ ᱩᱫᱽᱜᱟᱹᱨ ᱵᱩᱡᱷᱟᱹᱜ ᱠᱟᱱᱟ
ᱦᱩᱸ ᱛᱮᱦᱮᱧ ᱫᱚ ᱟᱞᱮ ᱥᱮᱫ ᱫᱚ ᱚᱱᱠᱟ ᱩᱫᱽᱜᱟᱹᱨ ᱫᱚ ᱵᱟᱝ ᱦᱟᱸᱜ ᱫᱟᱜ ᱵᱟᱲᱟ ᱠᱮᱫ ᱜᱮᱭᱟᱭ ᱦᱟᱸᱜ ᱥᱮᱛᱟᱜ ᱥᱮᱱ ᱫᱚ ᱱᱟᱥᱮ ᱱᱟᱥᱮ
ᱚ ᱚ ᱱᱚᱛᱮ ᱫᱚ ᱦᱟᱸᱜ ᱱᱚᱛᱮ ᱫᱚ ᱦᱟᱸᱜ ᱵᱟᱝ ᱦᱩᱭ ᱠᱟᱱᱟ ᱚᱝᱠᱟ ᱫᱚ ᱫᱟᱜ ᱡᱟᱹᱲᱤ ᱠᱚᱫᱚ ᱦᱟᱸᱜ ᱵᱟᱝ ᱦᱩᱭ ᱠᱟᱱᱟ ᱛᱚ ᱫᱚᱢᱮ ᱜᱤ ᱥᱤᱛᱩᱝ ᱟᱨ ᱜᱚᱨᱚᱢ ᱵᱩᱡᱷᱟᱹᱜ ᱠᱟᱱᱟ
ᱦᱮᱸ ᱟᱫᱚ ᱱᱚᱱᱛᱮ ᱫᱚ ᱦᱟᱸᱜ ᱫᱟᱜ ᱠᱮᱫ ᱜᱮᱫᱚᱭ ᱚᱱᱠᱟ ᱦᱟᱸᱜ ᱩᱱᱟᱹᱜ ᱟᱸᱴ ᱫᱚ ᱵᱟᱝᱟ ᱱᱟᱥᱮ ᱱᱟᱥᱮ ᱜᱮ
ᱛᱚᱵᱮ ᱪᱮᱫ ᱠᱩ ᱪᱤᱠᱟᱭ ᱦᱩᱭᱩᱜ ᱠᱟᱱᱟ ᱱᱤᱛᱚᱜ ᱫᱚ
ᱪᱤᱠᱟᱹ ᱫᱚ ᱵᱟᱝ ᱱᱤᱛᱚᱜ ᱫᱚ ᱦᱟᱸᱜ ᱡᱤᱨᱟᱹᱣ ᱵᱟᱲᱟ ᱦᱩᱭ ᱠᱟᱱᱟ ᱠᱟᱹᱢᱤ ᱠᱩ ᱥᱟᱹᱛ ᱵᱟᱲᱟ ᱠᱟᱛᱮᱫ ᱟᱨ ᱟᱵᱮᱱ ᱜᱤ ᱪᱮᱫ ᱠᱚᱵᱮᱱ ᱠᱟᱹᱢᱤ ᱵᱟᱲᱟᱭᱟ
ᱱᱤᱛᱚᱜ ᱫᱚ ᱦᱟᱸᱜ ᱱᱚᱜᱼᱚᱱᱛᱮ ᱦᱮᱡ ᱦᱩᱭ ᱠᱟᱱᱟ ᱦᱟᱸᱜ ᱵᱟᱹᱫ ᱥᱮᱜ ᱢᱮᱱᱟᱜ ᱟᱠᱟᱫᱟ ᱠᱷᱤᱡᱩᱨ ᱫᱟᱨᱤ ᱠᱚᱦᱚᱸ ᱟᱫᱚ ᱚᱱᱟ ᱜᱮ ᱦᱟᱸᱜ ᱛᱤᱭᱳᱜ ᱦᱩᱭ ᱠᱟᱱᱟ ᱠᱤᱪᱷᱩ ᱠᱷᱚᱱ ᱞᱟᱦᱟ ᱨᱮᱜᱮ ᱟᱫᱚ ᱚᱱᱟ ᱡᱚᱢ ᱦᱩᱭᱩᱜ ᱠᱟᱱᱟ
ᱚ ᱠᱷᱤᱡᱩᱨ ᱵᱤᱞᱤ ᱢᱟ ᱱᱮᱛᱟᱨ ᱫᱤᱱ ᱫᱚ ᱦᱟᱸᱜ ᱵᱷᱟᱜᱮ ᱜᱮᱭᱟ ᱟᱨ ᱫᱚᱢᱮ ᱜᱮ ᱧᱟᱢᱚᱜᱼᱟ
ᱦᱩᱸ ᱟᱫᱚ ᱟᱯᱮ ᱚᱱᱛᱮ ᱜᱮ ᱦᱟᱸᱜ ᱪᱮᱫ ᱞᱮᱠᱟ ᱡᱚᱢ ᱦᱩᱭᱩᱜ ᱠᱟᱱᱟ ᱥᱮ ᱵᱟᱝᱟ
ᱟᱞᱮ ᱱᱚᱛᱮ ᱦᱚᱸ ᱟᱞᱮᱭᱟᱜ ᱜᱤ ᱦᱟᱸᱜ ᱵᱮᱹᱥ ᱯᱮᱭᱟ ᱯᱩᱱᱭᱟ ᱜᱟᱱ ᱫᱟᱨᱤ ᱛᱟᱦᱮᱸ ᱠᱟᱱᱟ ᱟᱫᱚ ᱚᱱᱟ ᱠᱚᱨᱮᱭᱟᱜ ᱜᱮᱞᱮ ᱛᱤᱭᱟᱹᱜ ᱵᱟᱲᱟᱭᱟ ᱟᱫᱚ ᱚᱱᱠᱟ ᱦᱟᱸᱜ ᱡᱟᱹᱯᱩᱫ ᱫᱚ ᱵᱟᱝ ᱦᱩᱭᱩᱜ ᱠᱟᱱᱟ ᱛᱚ ᱟᱫᱚ ᱵᱤᱞᱮ ᱦᱚᱸ ᱵᱟᱝ ᱵᱤᱞᱤᱜ ᱠᱟᱱᱟ ᱚᱱᱟ ᱫᱚ ᱛᱤᱱᱟᱹᱜᱼ ᱮ ᱫᱟᱜᱟ ᱥᱮᱨᱢᱟ ᱠᱷᱚ ᱩᱱᱟᱹᱜ ᱜᱤ ᱵᱤᱞᱤ ᱪᱟᱞᱟᱜᱼᱟ
ᱦᱩᱸ ᱦᱩᱸ ᱦᱩᱸ ᱫᱟᱜ ᱠᱚ ᱵᱟᱭ ᱧᱟᱢ ᱞᱮᱠᱷᱟᱱ ᱦᱟᱸᱜ ᱵᱟᱝ ᱵᱤᱞᱤᱜᱼᱟ ᱚᱱᱟ ᱫᱚᱦᱟᱜ
ᱟᱨ ᱮᱨ ᱟᱯᱷᱚᱨ ᱠᱚ ᱦᱩᱭ ᱵᱟᱲᱟᱭᱮᱱ ᱛᱟᱯᱮᱭᱟ ᱪᱤᱞᱤᱜ
ᱮᱨ ᱟᱯᱷᱚᱨ ᱠᱚᱫᱚ ᱱᱚᱜᱼᱚᱭ ᱠᱚ ᱦᱟᱸᱜ ᱠᱚ ᱮᱦᱚᱵ ᱠᱟᱱᱟ, ᱡᱚᱛᱚ ᱦᱚᱲ ᱫᱚ ᱵᱟᱝ ᱠᱩ ᱮᱦᱚᱵ ᱠᱟᱱᱟ ᱦᱟᱸᱜ ᱢᱤᱫ ᱵᱟᱨ ᱦᱚᱲ ᱫᱚᱠᱚ ᱮᱦᱚᱵ ᱠᱟᱱ ᱜᱮᱭᱟ ᱦᱟᱸᱜ ᱾ ᱟᱯᱮ ᱚᱱᱛᱮ ᱜᱮ ᱪᱮᱫ ᱞᱮᱠᱟ ᱦᱟᱸᱜ?
ᱟᱞᱮ ᱥᱮᱫ ᱫᱚ ᱱᱚᱛᱮ ᱫᱚ ᱦᱟᱸᱜ ᱮᱨ ᱟᱯᱷᱚᱨ ᱠᱚᱫᱚ ᱦᱟᱸᱜ ᱥᱟᱹᱛ ᱵᱟᱲᱟ ᱦᱩᱭ ᱠᱟᱱᱟ ᱾ ᱥᱟᱹᱛ ᱵᱟᱲᱟ ᱠᱟᱛᱮᱫ ᱦᱟᱸᱜ ᱜᱟᱹᱪᱷᱤ ᱠᱚᱫᱚ ᱦᱟᱸᱜ ᱦᱩᱭ ᱠᱟᱱᱟ ᱟᱨᱠᱤ ᱾
ᱜᱮᱞ ᱢᱚᱬᱮ ᱢᱟᱸᱦᱟ ᱠᱚᱛᱮ ᱦᱟᱸᱜ ᱜᱤ ᱠᱚᱻ ᱨᱚᱦᱚᱭ
ᱛᱟᱦᱞᱮ ᱛᱚ ᱟᱹᱰᱤ ᱞᱟᱦᱟ ᱟᱯᱮ ᱚᱱᱟ ᱠᱚᱨᱮ ᱢᱟ ᱦᱟᱸᱜ ᱛᱟᱞᱦᱮ ᱦᱟᱸᱜ ᱾
ᱦᱮᱸ ᱟᱞᱮ ᱫᱚ ᱱᱚᱛᱮ ᱫᱚ ᱟᱹᱰᱤ ᱞᱟᱦᱟ ᱨᱤᱜᱤ ᱠᱩ ᱦᱟᱸᱜ ᱠᱩ ᱪᱟᱥᱟ ᱡᱟᱸᱦᱟ ᱱᱟᱜ ᱜᱤ᱾ ᱟᱫᱚ ᱱᱚᱜᱼᱚᱭ ᱱᱤᱛᱚᱜ ᱦᱟᱸᱜ ᱱᱚᱜᱼᱚᱭ ᱞᱟᱦᱟ ᱧᱚᱜ ᱨᱮᱠᱚ ᱨᱚᱦᱚᱭ ᱫᱟ ᱛᱚ ᱟᱫᱚ ᱦᱟᱸᱜ ᱞᱟᱦᱟ ᱧᱚᱜ ᱨᱮ ᱦᱩᱲᱩ ᱵᱤᱞᱤ ᱟ ᱟᱨ ᱱᱚᱛᱮ ᱢᱟ ᱡᱚᱸᱰᱨᱟ ᱠᱚ ᱟᱵᱟᱫ ᱜᱮᱭᱟ ᱠᱟᱡᱟᱠ ᱜᱮ ᱟᱫᱚ ᱚᱱᱟ ᱠᱷᱟᱹᱛᱤᱨ ᱛᱮᱜᱮ ᱦᱟᱸᱜ ᱦᱩᱲᱩ ᱠᱚᱫᱚ ᱦᱟᱸᱜ ᱛᱟᱲᱟ ᱦᱩᱲᱟᱹ ᱠᱚ ᱨᱚᱦᱚᱭ ᱡᱚᱱᱚᱜ ᱠᱟᱱᱟ ᱾
ᱱᱚᱣᱟ ᱦᱚ ᱠᱟᱱ ᱜᱮᱭᱟ ᱾ ᱛᱟᱦᱚᱞᱮ ᱤᱭᱟᱹ ᱫᱚ ᱛᱟᱦᱚᱞᱮ ᱱᱤᱛᱚᱜ ᱫᱚ ᱛᱟᱦᱚᱞᱮ ᱵᱟᱹᱫᱽ ᱠᱚᱫᱚ ᱥᱤ ᱦᱩᱭ ᱠᱟᱱᱟ ᱥᱮ ᱵᱟᱝᱼᱟ ᱛᱟᱦᱚᱞᱮ?
ᱦᱮᱸ ᱦᱮᱸ ᱵᱟᱹᱫᱽ ᱠᱚᱫᱚ ᱥᱤ ᱦᱩᱭ ᱵᱟᱲᱟ ᱟᱠᱟᱱ ᱜᱮᱭᱟ ᱾
ᱦᱩᱸ
ᱟᱨ ᱵᱟᱹᱫᱽ ᱠᱚ ᱠᱟᱹᱢᱤ ᱠᱟᱹᱢᱤᱛᱮ ᱟᱨᱚᱸ ᱡᱟᱦᱟ ᱱᱟᱜ ᱠᱚ ᱪᱮᱫ ᱠᱚᱵᱮᱱ ᱪᱤᱠᱟᱹ ᱵᱟᱲᱟᱭᱟ ᱯᱟᱨᱥᱚᱱᱟᱞ ᱡᱟᱦᱟ ᱱᱟᱜ ᱟᱨ ᱠᱟᱹᱢᱤ ᱠᱚ?
ᱯᱟᱨᱥᱚᱱᱟᱞ ᱠᱟᱹᱢᱤ ᱠᱚᱫᱚ ᱦᱟᱸᱜ ᱚᱲᱟᱜ ᱠᱚᱨᱮᱱᱟᱜ ᱜᱮ ᱪᱟᱥᱵᱟᱥ ᱟᱨ ᱱᱚᱱᱛᱮ ᱟᱨ ᱥᱩᱨ ᱠᱚᱨᱮᱱᱟᱜ ᱡᱟᱦᱟᱸ ᱠᱟᱹᱢᱤ ᱠᱚ ᱢᱮᱱᱟᱜᱼᱟ ᱯᱷᱮᱠᱴᱨᱤ ᱠᱚ ᱚᱸᱰᱮ ᱪᱟᱞᱟᱜ ᱦᱩᱭᱩᱜᱼᱟ ᱟᱨ ᱱᱚᱛᱮ ᱚᱲᱟᱜ ᱨᱮᱱᱟᱜ ᱠᱟᱹᱢᱤ ᱠᱚᱜᱮ ᱦᱟᱸᱜ,
ᱚ ᱯᱷᱮᱠᱴᱨᱤ ᱯᱷᱮᱠᱴᱨᱤ ᱠᱚᱵᱮᱱ ᱠᱟᱹᱢᱤ ᱵᱟᱲᱟᱭᱟ ᱵᱟᱝ?
ᱯᱷᱮᱠᱴᱨᱤ ᱨᱮ ᱠᱟᱹᱢᱤ ᱦᱩᱭᱩᱜ ᱞᱟᱹᱜᱤᱫ ᱯᱷᱮᱠᱴᱨᱤ ᱠᱚᱨᱮ,
ᱚ ᱾
ᱟᱞᱮ ᱥᱮᱫ ᱫᱚ ᱱᱤᱭᱟᱹ ᱠᱚᱨᱮᱱᱟᱜ ᱯᱷᱮᱠᱴᱨᱤ ᱠᱚ ᱢᱮᱱᱟᱜ ᱟᱠᱟᱫ ᱜᱮᱭᱟ ᱾
ᱚ ᱾ ᱟᱹᱞᱤᱧ ᱫᱚ ᱵᱟᱹᱫᱽ ᱨᱮ ᱠᱟᱹᱢᱤ ᱫᱚ ᱠᱚᱢ ᱜᱮᱞᱤᱧ ᱠᱟᱹᱢᱤᱭᱟ ᱩᱱᱟᱹᱜ ᱫᱚ ᱵᱟᱹᱞᱤᱧ ᱠᱟᱹᱢᱤᱭᱟ, ᱚᱱᱟ ᱟᱹᱞᱤᱧ ᱫᱚ ᱡᱟ ᱜᱮ ᱦᱟᱸᱜ ᱱᱚᱜᱚᱭ ᱱᱤᱛᱚᱜ ᱦᱟᱸᱜ ᱱᱚᱜᱼᱚᱭ ᱦᱟᱜ ᱡᱟᱹᱯᱩᱫ ᱫᱤᱱ ᱛᱤᱭᱳᱜᱚᱜ ᱠᱟᱱᱟ ᱚᱱᱟᱨᱮ ᱦᱟᱸᱜ ᱡᱟᱜᱮᱞᱤᱧ ᱠᱟᱹᱢᱤ ᱜᱚᱲᱚᱣᱟᱠᱚᱣᱟ ᱦᱟᱸᱜ ᱾ ᱚᱱᱟ ᱚᱠᱛᱚ ᱛᱮᱜᱮ ᱱᱚᱜᱚᱭ ᱤᱥᱠᱩᱞ ᱠᱚᱞᱤᱧ ᱪᱟᱹᱞᱩ ᱱᱚᱠᱟ ᱱᱚᱜᱼᱚᱭ ᱟᱹᱞᱤᱧ ᱤᱛᱩᱱ ᱟᱥᱲᱟ ᱡᱟᱦᱟᱸ ᱢᱮᱱᱟᱜᱼᱟ ᱦᱳᱥᱴᱮᱞ ᱟᱨᱠᱤ, ᱥᱟᱱᱛᱟᱲ ᱜᱤᱫᱽᱨᱟᱹᱣᱟᱜ ᱡᱟᱦᱟᱸ ᱱᱚᱰᱮ ᱚᱞᱪᱤᱠᱤ ᱛᱮᱞᱮ ᱥᱮᱪᱮᱫ ᱮᱫ ᱠᱚᱣᱟ
ᱟᱫᱚ ᱚᱱᱟ ᱫᱚ ᱦᱟᱸᱜ ᱚᱠᱟᱨᱮ ᱦᱟᱸᱜ?
ᱱᱚᱛᱮ ᱟᱞᱮ ᱨᱮᱜᱮ ᱟᱞᱮ ᱥᱮᱫ ᱨᱮᱜᱮ ᱚᱲᱟᱜ ᱨᱮᱜᱮ ᱾
ᱟᱫᱚ ᱛᱤᱥ ᱠᱷᱚᱱ ᱚᱱᱟ ᱫᱚ ᱦᱟᱸᱜ
ᱱᱚᱜᱚᱭ ᱦᱟᱸᱜ ᱵᱟᱨ ᱥᱮᱨᱢᱟ ᱦᱩᱭ ᱠᱟᱱᱟ ᱾
ᱚ ᱟᱫᱚ ᱚᱱᱟ ᱫᱚ ᱦᱟᱸᱜ ᱮᱱᱡᱤᱭᱳ ᱟᱱᱰᱟᱨ ᱨᱮ ᱢᱮᱱᱟᱜ ᱟᱠᱟᱫᱟ ᱥᱮ ᱚᱠᱚᱭᱟᱜ ᱟᱱᱰᱟᱨ ᱨᱮ ᱢᱮᱱᱟᱜ ᱟᱠᱟᱫᱟ?
ᱮᱱᱡᱤᱭᱳ ᱟᱱᱰᱟᱨ ᱨᱮᱜᱮ ᱢᱮᱱᱟᱜ ᱠᱟᱫᱟ ᱟᱫᱚ ᱟᱞᱮ ᱫᱚ ᱚᱠᱚᱭᱟᱜ ᱦᱚᱸ ᱥᱟᱦᱟᱡᱽᱡᱚ ᱫᱚ ᱵᱟᱞᱮ ᱧᱟᱢ ᱫᱟ ᱱᱤᱭᱟᱹ ᱫᱚ ᱾
ᱟᱫᱚ ᱮᱱᱡᱤᱭᱳ ᱯᱟᱦᱟᱴᱟ ᱠᱷᱚᱱ ᱫᱚ ᱥᱮᱨᱚᱠᱚᱢ ᱵᱟᱝ ᱵᱟᱝ ᱦᱤᱡᱩᱜ ᱠᱟᱱ ᱛᱮ?
ᱵᱟᱝ ᱵᱟᱝᱹ ᱟᱞᱮ ᱫᱚ ᱚᱱᱟ ᱫᱚ ᱤᱼᱼ ᱤᱢ, ᱟᱞᱮ ᱫᱚ ᱚᱱᱟ ᱠᱚ ᱴᱮᱨᱟᱥ ᱫᱚ ᱞᱮ ᱼᱼ ᱠᱷᱟᱹᱞᱤ ᱞᱮ ᱪᱟᱹᱞᱩ ᱠᱟᱫᱟ ᱟᱨ ᱚᱱᱟ ᱨᱮᱭᱟᱜ ᱰᱤᱢᱟᱱᱰ ᱫᱚ ᱵᱟᱞᱮ ᱫᱚᱦᱚ ᱠᱟᱜᱻᱟ ᱾
ᱚᱸ ᱾ ᱵᱟᱠᱷᱟᱱ ᱦᱟᱝ ᱮᱱᱡᱤᱭᱳ ᱠᱚᱨᱟᱣ ᱠᱟᱛᱮ ᱢᱟ ᱮᱴᱟᱜ ᱮᱴᱟᱜ ᱦᱚᱲ ᱠᱚᱢᱟ ᱠᱚ ᱚᱸᱰᱮ ᱠᱷᱚᱱ ᱦᱚᱸ ᱟᱭᱢᱟ ᱞᱮᱠᱟᱱᱟᱜ ᱥᱩᱡᱳᱜᱽ ᱥᱩᱵᱤᱫᱷᱟ ᱥᱮᱼᱼ ᱦᱮᱸ ᱡᱟᱦᱟᱸ ᱤᱛᱩᱱ ᱟᱥᱲᱟᱼᱼ ᱡᱟᱸᱦᱟᱱᱟᱜ ᱮᱴᱟᱜ ᱮᱴᱟᱜ ᱥᱚᱢᱟᱡᱽ ᱥᱩᱥᱟᱹᱨ ᱠᱟᱹᱢᱤ ᱦᱚᱨᱟ ᱠᱚ ᱠᱚᱨᱟᱣᱮᱫ ᱠᱟᱱ ᱜᱮᱭᱟ ᱮᱱᱡᱤᱭᱳ ᱾
ᱦᱩᱸ ᱾
ᱜᱚᱲᱚ, ᱮᱢᱚᱜ ᱠᱟᱱᱟᱭ ᱾
ᱦᱮᱸ ᱚᱱᱟᱨᱮ ᱚᱱᱠᱟ ᱵᱟᱲᱟᱭᱚᱜ ᱠᱟᱱᱟ ᱟᱫᱚ ᱚᱱᱟ ᱞᱟᱹᱜᱤᱫ ᱫᱚ ᱟᱞᱮ ᱫᱚ ᱱᱤᱛ ᱦᱚᱸ ᱵᱟᱞᱮ ᱠᱩᱨᱩᱢᱩᱴᱩ ᱠᱟᱜᱼᱟ ᱾ ᱟᱨ ᱩᱱᱟᱹᱜ ᱵᱟᱞᱮ ᱪᱟᱞᱟᱣ ᱠᱟᱱᱟ ᱟᱞᱮ ᱫᱚ ᱱᱚᱝᱠᱟ ᱛᱮᱜᱮ ᱱᱤᱡᱮᱨ ᱠᱩᱨᱩᱢᱩᱴᱩ ᱛᱮᱜᱮᱼᱼ ᱟᱫᱚ ᱤᱥᱠᱩᱞ ᱧᱩᱛᱩᱢ ᱛᱮᱞᱮ ᱮᱛᱚᱦᱚᱵ ᱠᱟᱜᱼᱟ ᱾
ᱛᱟᱸᱦᱮᱱ ᱜᱮ ᱦᱮᱱᱟᱜ ᱜᱮᱭᱟ ᱤᱱᱟᱹ ᱥᱟᱶᱛᱮ ᱦᱚᱸ ᱮᱴᱟᱜ ᱦᱚᱲᱟᱜ ᱥᱮ ᱮᱱᱡᱤᱭᱳ ᱠᱚᱣᱟᱜ ᱦᱚᱸ ᱜᱚᱲᱚ ᱛᱟᱸᱦᱮᱱ ᱠᱷᱟᱱ ᱛᱟᱞᱮ ᱦᱳᱭ ᱛᱚᱼᱼ ᱛᱮᱦᱚᱸ ᱟᱹᱰᱤ ᱞᱚᱜᱚᱱ ᱛᱮᱦᱟᱸᱜ ᱚᱱᱟᱼᱼ ᱪᱮᱛᱟᱱ ᱥᱮᱫ ᱨᱟᱠᱟᱵ ᱜᱚᱫ ᱜᱚᱫᱚᱜ ᱜᱚᱫ ᱫᱟᱲᱮᱭᱟᱜᱼᱟ ᱟᱯᱮᱭᱟᱜ ᱚᱱᱟ ᱡᱟᱦᱟᱸ ᱯᱮ ᱠᱷᱩᱞᱟᱹᱣ ᱠᱟᱜᱼᱟ ᱾
ᱚᱞ ᱯᱟᱲᱦᱟᱣ ᱨᱮᱭᱟᱜ ᱡᱟᱦᱟᱸᱼᱼ
ᱦᱮᱸ ᱦᱮᱸ ᱾ ᱟᱨ ᱟᱯᱮ ᱚᱱᱟ ᱠᱚᱨᱮ ᱫᱚᱼᱼ
ᱦᱚᱲ ᱢᱮᱱᱟᱜ ᱟᱠᱟᱫ ᱯᱮᱭᱟ ᱚᱱᱟᱼᱼ
ᱟᱞᱮ ᱫᱚ ᱦᱟᱸᱜ, ᱜᱮᱞ ᱯᱮ ᱦᱚᱲ ᱢᱮᱱᱟᱜ ᱞᱮᱭᱟ ᱱᱤᱭᱟᱹᱨᱮ ᱾
ᱚᱸ, ᱛᱟᱦᱚᱞᱮ ᱦᱟᱸᱜ ᱛᱟᱦᱚᱞᱮ ᱥᱟᱸᱜᱮ ᱧᱚᱜ ᱜᱮ ᱦᱚᱲ ᱦᱮᱱᱟᱜ ᱯᱮᱭᱟ ᱾
ᱦᱮᱸ ᱾
ᱚᱱᱟᱜᱮ ᱾ ᱟᱫᱚ ᱦᱟᱸᱜ ᱟᱞᱮ ᱱᱤᱭᱟᱹᱼᱼ ᱠᱚᱨᱮ ᱫᱚ ᱦᱟᱸᱜ ᱚᱱᱠᱟ ᱤᱛᱩᱱ ᱟᱥᱲᱟ ᱫᱚ ᱵᱟᱝ ᱠᱚ ᱠᱚᱨᱟᱣ ᱠᱟᱫᱟ, ᱦᱳᱥᱴᱮᱞ ᱫᱚ ᱢᱮᱱᱟᱜ ᱜᱮᱭᱟ ᱚᱸᱰᱮ ᱫᱚ ᱦᱟᱸᱜ ᱥᱚᱨᱠᱟᱨᱟᱜ ᱦᱳᱥᱴᱮᱞ ᱾ ᱠᱚ ᱢᱮᱱᱟᱜᱼᱟ ᱟᱵᱚ ᱮᱥᱴᱤ ᱠᱚᱣᱟᱜ ᱡᱟᱦᱟᱸ, ᱚᱱᱟᱠᱚ ᱫᱚ ᱢᱮᱱᱟᱜ ᱟᱠᱟᱫ ᱜᱮᱭᱟ ᱾
ᱚᱞᱚᱜ ᱯᱟᱲᱦᱟᱣ ᱠᱚᱫᱚ ᱦᱟᱸᱜ ᱵᱷᱟᱜᱤ ᱜᱮ ᱦᱩᱭᱩᱜ ᱠᱟᱱᱟ ᱵᱟᱝ ᱾
ᱦᱩᱸ ᱦᱩᱭ ᱫᱚ ᱦᱩᱭᱩᱜ ᱠᱟᱱ ᱜᱮᱭᱟ ᱦᱟᱸᱜ ᱱᱤᱭᱟᱹ ᱠᱚᱨᱮ ᱫᱚ, ᱦᱳᱥᱴᱮᱞ ᱫᱚ ᱢᱮᱱᱟᱜ ᱠᱟᱜ ᱜᱮᱭᱟ ᱾ ᱟᱫᱚ ᱛᱮᱦᱮᱧ ᱜᱟᱯᱟ ᱢᱟ ᱦᱟᱸᱜ ᱚᱱᱟ ᱢᱳᱵᱟᱭᱤᱞ ᱠᱚ ᱦᱮᱡ ᱠᱟᱱᱟ ᱟᱫᱚ ᱚᱞ ᱯᱟᱲᱦᱟᱣ ᱨᱮᱱᱟᱜ ᱠᱟᱹᱴᱤᱡᱼᱼ ᱦᱟᱱᱛᱮ ᱱᱟᱛᱮᱜ ᱠᱟᱱ ᱜᱮᱭᱟ ᱾ ᱡᱚᱛᱚ ᱦᱚᱲ ᱵᱟᱝ ᱠᱚ ᱚᱞ ᱯᱟᱲᱟᱜ ᱠᱟᱱᱟ, ᱥᱮᱠᱚ ᱵᱟᱹᱜᱤ ᱜᱚᱫ ᱮᱫᱟ ᱟᱹᱰᱤ ᱞᱚᱜᱚᱱ ᱜᱮ ᱦᱟᱸᱜ ᱾
ᱱᱤᱭᱟᱹ ᱫᱚ ᱰᱷᱮᱨ ᱵᱷᱟᱜᱽ ᱟᱵᱩ, ᱡᱟᱦᱟᱸ ᱥᱟᱱᱛᱟᱞ ᱥᱚᱢᱟᱡᱽ ᱨᱮᱱ ᱦᱚᱲ ᱴᱷᱮᱡ ᱜᱮ ᱧᱮᱞᱚᱜ ᱠᱟᱱᱟ ᱾ ᱛᱚ ᱠᱤᱪᱷᱩ ᱜᱟᱱ ᱴᱚᱞᱟ ᱯᱟᱲᱟ ᱠᱚᱨᱮ ᱦᱟᱸᱜ, ᱜᱤᱫᱽᱨᱟᱹ ᱠᱚᱵᱚᱱ ᱧᱮᱞ ᱠᱚᱣᱟ ᱾ ᱴᱷᱤᱠ ᱢᱚᱛᱚ ᱱᱟᱦᱟᱸᱜ, ᱵᱟᱠᱩ ᱠᱩᱞ ᱠᱚᱣᱟ ᱤᱥ ᱠᱩᱞ ᱠᱚᱦᱚᱸ ᱟᱨ ᱜᱤᱫᱽᱨᱟᱹ ᱠᱚᱦᱚᱸ ᱠᱚ ᱟᱫᱚᱨᱚᱜᱼᱟ ᱰᱷᱮᱨ, ᱟᱨᱼᱼ ᱜᱤᱫᱽᱨᱟᱹ ᱢᱟᱵᱚᱱ ᱵᱟᱲᱟᱭ ᱜᱮ, ᱜᱤᱫᱽᱨᱟᱹ ᱫᱚ ᱠᱚ ᱟᱫᱚᱨᱚᱜ ᱜᱮᱭᱟ ᱠᱤᱱ, ᱢᱮᱱ ᱜᱟᱱᱚᱜᱼᱟ ᱚᱱᱟ ᱠᱷᱟᱹᱛᱤᱨ ᱛᱮ ᱜᱤᱫᱽᱨᱟᱹ ᱫᱚ ᱱᱟᱥᱮᱱᱟᱜ ᱦᱚᱸ ᱱᱚᱜᱼᱚᱭᱼᱼ ᱚ ᱚᱞᱚᱜ ᱯᱟᱲᱦᱟᱜ ᱦᱚᱸ ᱩᱱᱟᱹᱜ ᱜᱟᱱ ᱫᱚ ᱵᱟᱵᱚᱱᱼᱼ ᱧᱮᱞ ᱩᱨᱩᱢ ᱦᱚᱪᱚᱭᱮᱫ ᱠᱚᱣᱟ ᱟᱨᱦᱚᱸ ᱚᱱᱟ ᱥᱚᱸᱜᱮᱼᱼ ᱛᱮ ᱱᱚᱜᱼᱚᱭ ᱢᱮᱞᱟ ᱯᱟᱛᱟ ᱦᱟᱱᱛᱮ ᱱᱟᱛᱮ ᱠᱚ ᱪᱟᱞᱟᱜ ᱠᱟᱱᱟ, ᱜᱤᱫᱽᱨᱟᱹ ᱠᱚᱣᱟᱜᱼᱼ ᱯᱟᱲᱟᱜ ᱠᱟᱱᱟ, ᱛᱟᱭ ᱤᱯᱷᱮᱠᱴ ᱯᱟᱲᱟᱜ ᱠᱟᱱᱟ ᱚᱱᱟ ᱠᱚ ᱞᱟᱹᱜᱤᱫᱼᱼ ᱛᱮ, ᱟᱭᱢᱟ ᱨᱚᱠᱚᱢ ᱧᱮᱞ ᱜᱟᱫ ᱧᱮᱞᱚᱜ ᱠᱟᱱᱟ ᱾
ᱟᱨ ᱦᱩᱞ ᱢᱟᱦᱟ ᱦᱟᱸᱜ ᱪᱮᱫ ᱞᱮᱠᱟ ᱯᱮ ᱢᱟᱱᱟᱣ ᱵᱟᱲᱟᱭ ᱜᱮᱭᱟ
ᱟᱞᱮ ᱱᱤᱭᱟᱹ ᱠᱚᱨᱮ ᱫᱚ ᱦᱟᱸᱜ ᱦᱩᱞ ᱢᱟᱦᱟ ᱫᱚ ᱢᱟᱱᱟᱜ ᱠᱟᱱ ᱜᱮᱭᱟ ᱵᱷᱟᱜᱮ ᱜᱮ ᱟᱫᱚ ᱱᱤᱭᱟᱹ ᱥᱩᱨ ᱥᱩᱯᱩᱨ ᱡᱟᱦᱟᱸ ᱛᱤᱱᱟᱹᱜ ᱟᱹᱛᱩ ᱠᱚ ᱢᱮᱱᱟᱜ ᱟᱠᱟᱫᱟ ᱢᱤᱫ ᱟᱹᱛᱩ ᱥᱟᱸᱜᱮ ᱟᱹᱛᱩ ᱢᱤᱫ ᱡᱚᱛᱚ ᱟᱹᱛᱩ ᱢᱮᱥᱟ ᱠᱟᱛᱮᱜ ᱜᱮ ᱢᱤᱫ ᱡᱟᱭᱜᱟ ᱨᱮ ᱠᱚᱨᱟᱣ ᱦᱩᱭᱩᱜ ᱠᱟᱱᱟ
ᱟᱫᱚ ᱟᱯᱮ ᱚᱱᱟ ᱠᱚᱨᱮ ᱜᱮ ᱪᱮᱫ ᱞᱮᱠᱟ ᱠᱚᱨᱟᱣ ᱦᱩᱭᱩᱜ ᱠᱟᱱᱟ
ᱟᱞᱮ ᱦᱚᱸ ᱱᱚᱛᱮ ᱫᱚ ᱥᱟᱸᱜᱮ ᱢᱟᱪᱷᱟ ᱛᱮ ᱜᱮ
ᱦᱩᱸ
ᱥᱟᱸᱜᱮ ᱢᱟᱪᱷᱟ ᱛᱮ ᱜᱮ ᱦᱩᱞ ᱢᱟᱦᱟ ᱫᱚ ᱠᱚ ᱞᱮ ᱢᱟᱱᱟᱣ ᱜᱮᱭᱟ ᱱᱤᱭᱟᱹ ᱠᱚᱨᱮ ᱫᱚ ᱛᱚ ᱱᱤᱭᱟᱹ ᱠᱚᱨᱮ ᱫᱚ ᱱᱚᱝᱠᱟ ᱦᱩᱞ ᱢᱟᱦᱟᱞᱮ ᱢᱟᱱᱟᱣᱟ ᱛᱚ ᱱᱤᱭᱟᱹ ᱫᱷᱟᱨᱮ ᱯᱟᱥᱮ ᱨᱮᱱ ᱥᱟᱱᱟᱢ ᱠᱚᱜᱮ ᱡᱟᱣᱨᱟ ᱠᱟᱛᱮ ᱢᱤᱫ ᱥᱟᱛᱮ ᱞᱮ ᱢᱟᱱᱟᱣᱟ ᱟᱨᱼᱼ ᱱᱚᱸᱰᱮ ᱫᱚ ᱚᱱᱠᱟ ᱦᱟᱸᱜ ᱞᱟᱹᱴᱩ ᱢᱟᱪᱷᱟ ᱯᱨᱳᱜᱨᱟᱢ ᱫᱚ ᱵᱟᱝ ᱜᱮᱭᱟ ᱱᱩᱠᱩ
ᱦᱩᱸᱻ
ᱤᱛᱩᱱ ᱟᱥᱲᱟ ᱨᱮᱱ ᱡᱟᱦᱟᱸ ᱯᱟᱹᱴᱷᱩᱣᱟᱹ ᱠᱚ ᱢᱮᱱᱟᱜ ᱠᱚᱣᱟ ᱩᱱᱠᱩ ᱠᱚ ᱜᱮ ᱟᱠᱚᱣᱟᱜ ᱚᱱᱚᱬᱦᱮᱸᱼᱼ ᱠᱚᱠᱚ ᱫᱚᱦᱚᱭᱟ ᱟᱠᱚᱣᱟᱜ ᱠᱟᱹᱦᱱᱤ ᱠᱚᱠᱚ ᱫᱚᱦᱚᱭᱟ ᱟᱠᱚᱣᱟᱜ ᱠᱩᱫᱩᱢ ᱠᱚᱠᱚ ᱫᱚᱦᱚᱭᱟ
ᱦᱩᱸ ᱦᱩᱸ ᱟᱫᱚ ᱦᱟᱸᱜ ᱱᱤᱛᱳᱜ ᱛᱟᱦᱚᱞᱮ ᱚᱱᱟ ᱡᱟᱦᱟᱢ ᱞᱟᱹᱭ ᱠᱮᱫ ᱤᱛᱩᱱ ᱟᱥᱲᱟ ᱥᱮ ᱚᱸᱰᱮ ᱫᱚ ᱦᱟᱸᱜ ᱟᱯᱮ ᱛᱤᱱᱟᱹᱜ ᱜᱟᱱ ᱢᱮᱱᱟᱜ ᱟᱠᱟᱜ ᱠᱚ ᱚᱱᱠᱟ ᱩᱱᱠᱩ ᱜᱤᱫᱽᱨᱟᱹ ᱡᱟᱦᱟᱸᱭ ᱠᱚ ᱚᱞ
ᱯᱟᱹᱴᱷᱣᱟᱹ ᱠᱚᱫᱚ ᱦᱟᱸᱜ ᱵᱟᱨ ᱥᱟᱭ ᱜᱟᱱ ᱠᱚ ᱞᱮᱵᱮᱫᱼᱼ ᱟᱹᱜᱩ ᱠᱟᱜ-ᱟ ᱛᱤᱭᱟᱹᱜ ᱟᱹᱜᱩ ᱠᱟᱜ-ᱟ ᱠᱚ ᱦᱟᱸᱜ
ᱦᱩᱸ ᱛᱟᱦᱚᱞᱮ ᱦᱟᱸᱜ ᱥᱟᱸᱜᱮ ᱧᱚᱜ ᱜᱮ ᱢᱮᱱᱟᱜ ᱠᱚᱣᱟ
ᱦᱩᱸ ᱦᱩᱸ
ᱟᱫᱚ ᱱᱤᱭᱟᱹ ᱢᱟ ᱢᱤᱫᱴᱮᱱ ᱨᱮᱭᱟᱜ ᱠᱟᱹᱢᱤ ᱠᱟᱱᱟ ᱟᱨ ᱠᱚᱨᱟᱣ ᱮᱫᱟ ᱱᱤᱭᱟᱹ ᱢᱟ ᱵᱷᱟᱹᱜᱤ ᱠᱟᱛᱷᱟ ᱠᱟᱱ ᱜᱮᱭᱟ ᱟᱫᱚ ᱦᱟᱸᱜ ᱜᱚ ᱵᱟᱵᱟ ᱠᱩ ᱥᱮ ᱟᱵᱚ ᱨᱮᱱ ᱡᱟᱦᱟᱸᱭ ᱜᱟᱨᱡᱮᱱ ᱠᱚ ᱢᱮᱱᱟᱜ ᱠᱚᱣᱟ ᱩᱱᱠᱩ ᱪᱮᱫ ᱞᱮᱠᱟ ᱥᱟᱯᱳᱨᱴ ᱱᱤᱭᱟᱹ ᱪᱮᱛᱟᱱ ᱩᱫᱩᱜ ᱮᱫᱟ ᱜᱚᱲᱚ ᱜᱚᱯᱚᱲᱚ ᱨᱮ
ᱜᱚᱲᱚ ᱜᱚᱯᱚᱲᱚ ᱫᱚ ᱥᱟᱱᱟᱢ ᱠᱩᱜᱮ ᱡᱟᱦᱟᱸ ᱛᱤᱱᱟᱹᱜ ᱜᱮ ᱱᱩᱝᱠᱩ ᱯᱟᱹᱴᱷᱣᱟᱹᱨ ᱨᱮᱱ ᱡᱟᱦᱟᱸ ᱜᱟᱨᱡᱮᱱ ᱠᱚ ᱢᱮᱱᱟᱜ ᱠᱚᱣᱟ ᱡᱚᱛᱚ ᱦᱚᱲ ᱜᱤ ᱱᱤᱭᱟᱹ ᱤᱛᱩᱱ ᱟᱥᱲᱟ ᱨᱮ ᱞᱟᱹᱜᱤᱫ ᱫᱚ ᱡᱚᱛᱚ ᱦᱚᱲᱜᱤ ᱜᱚᱲᱚ ᱫᱚᱠᱚ ᱮᱢᱮᱫ ᱠᱟᱱ ᱜᱮᱭᱟ᱾ ᱟᱨᱦᱚᱸ ᱩᱱᱠᱩ ᱢᱟᱲᱟᱝ ᱥᱮᱫ ᱪᱮᱫ ᱞᱮᱠᱟ ᱛᱮ ᱢᱟᱲᱟᱝ ᱤᱫᱤ ᱠᱩ ᱦᱩᱭᱩᱜᱭᱟ ᱚᱱᱟ ᱠᱩ ᱞᱟᱹᱜᱤᱫ ᱦᱚᱸᱠᱩ ᱜᱚᱲᱚ ᱠᱟᱱ ᱜᱮᱭᱟ᱾
ᱟᱨ ᱱᱤᱭᱟᱹ ᱜᱚᱲᱚ ᱵᱟᱝ ᱛᱟᱦᱮᱸ ᱞᱮᱱ ᱠᱷᱟᱡ ᱫᱚ ᱱᱤᱭᱟᱹ ᱦᱟᱸᱜ ᱱᱤᱭᱟᱹ ᱡᱤᱱᱤᱥ ᱫᱚ ᱦᱟᱸᱜ ᱵᱟᱝ ᱞᱟᱦᱟᱜ ᱠᱟᱱᱟ᱾
ᱦᱩᱸ ᱦᱩᱸ ᱦᱩᱸ ᱟᱫᱚ ᱦᱟᱸᱜ ᱱᱤᱛᱚᱜ ᱛᱟᱦᱞᱮ ᱡᱟᱦᱟᱸ ᱟᱯᱮ ᱠᱚᱨᱟᱣ ᱠᱟᱜᱼᱟ ᱤᱛᱩᱱ ᱟᱥᱲᱟ ᱚᱱᱟ ᱫᱚ ᱦᱟᱸᱜ ᱮᱸ ᱮᱸ ᱪᱮᱫ ᱠᱚ ᱚᱸᱰᱮ ᱠᱚᱫᱚ ᱚᱞ ᱯᱟᱲᱦᱟᱣ ᱠᱩ ᱦᱩᱭᱩᱜ ᱠᱟᱱᱟ ᱪᱮᱫ ᱠᱩ ᱟᱨ ᱥᱮᱬᱟᱣ ᱟᱠᱚ ᱦᱩᱭᱩᱜ
ᱱᱚᱰᱮ ᱫᱚ ᱥᱮᱬᱟ ᱫᱚ ᱱᱤᱭᱟᱹ ᱡᱷᱚᱛᱚ ᱠᱷᱚᱡ ᱰᱷᱮᱨ ᱫᱚ ᱥᱮᱬᱟ ᱫᱚ ᱦᱳᱭᱳᱜ ᱠᱟᱱᱟ ᱪᱤᱠᱤ ᱜᱮ
ᱟᱨᱚ ᱚᱱᱟ ᱥᱚᱝᱜᱮ ᱛᱮ ᱵᱟᱝᱞᱟ ᱤᱝᱞᱤᱥ
ᱵᱟᱠᱷᱟᱱ ᱦᱟᱸᱜ ᱪᱤᱠᱤ ᱢᱚᱛᱮᱡ ᱛᱮᱢᱟ ᱦᱟᱸᱜ ᱵᱟᱝ ᱠᱚ ᱞᱟᱦᱟ ᱫᱟᱲᱮᱭᱟᱜ ᱠᱟᱱᱟ ᱦᱟᱸᱜ ᱚᱱᱟ ᱥᱟᱶ ᱥᱟᱶᱛᱮ ᱱᱤᱛᱚᱝ ᱦᱟᱸᱜ᱾ ᱮᱴᱟᱜ, ᱮᱴᱟᱜ ᱡᱟᱦᱟᱸ ᱢᱤᱰᱤᱭᱟᱢ ᱤᱥᱠᱩᱞ ᱠᱚ ᱢᱮᱱᱟ-ᱜ ᱟᱠᱟᱫᱟ᱾ ᱵᱟᱝᱞᱟ ᱤᱝᱞᱤᱥ ᱠᱚᱼᱦᱚᱸ ᱚᱱᱟ ᱠᱚᱼᱦᱚᱸ ᱠᱚ ᱯᱟᱲᱦᱟ-ᱜ ᱠᱟᱱ ᱜᱮᱭᱟ᱾ ᱟᱫᱚ ᱛᱟᱦᱞᱮ ᱪᱮᱫ ᱞᱮᱠᱟ, ᱛᱟᱦᱞᱮ ᱢᱮᱱᱮᱪ ᱮᱫᱟᱜ ᱠᱚ ᱛᱟᱦᱞᱮ? ᱪᱮᱫ ᱪᱮᱫ ᱞᱮᱠᱟ ᱯᱮ ᱢᱮᱱᱮᱡᱽ ᱮᱫᱟ? ᱦᱩᱰᱤᱧ ᱛᱤᱱᱟᱹᱜ ᱩᱢᱮᱨ ᱠᱷᱚᱱ ᱜᱤᱫᱽᱨᱟᱹ ᱦᱩᱰᱤᱧ ᱜᱤᱫᱽᱨᱟᱹ ᱥᱮ ᱦᱟᱸᱜ
ᱱᱚᱸᱰᱮ ᱫᱚ ᱦᱟᱸᱜ ᱦᱩᱰᱤᱧ ᱠᱚᱦᱚᱸ ᱢᱮᱱᱟᱜ ᱠᱚᱣᱟ᱾ ᱟᱨ ᱢᱟᱨᱟᱝ ᱠᱚᱼᱦᱚᱸ ᱢᱮᱱᱟ-ᱜ ᱠᱚᱣᱟ᱾
ᱦᱩᱸ ᱛᱟᱦᱞᱮ ᱢᱟᱲᱟᱝ ᱠᱚᱼᱫᱚ ᱦᱟᱸᱜ ᱚᱸᱰᱮ ᱢᱟᱛᱚ ᱪᱤᱠᱤ ᱢᱚᱛᱚ ᱦᱩᱭᱩᱜ ᱠᱟᱱᱟ᱾ ᱛᱟᱦᱞᱮ ᱢᱤᱰᱤᱭᱟᱢ ᱛᱮᱫᱚ ᱵᱟᱝᱠᱚ ᱯᱟᱲᱦᱟ-ᱜ ᱠᱟᱱᱟ᱾ ᱥᱮ ᱚᱸᱰᱮ ᱢᱚᱛᱚ ᱠᱟᱱᱟ
ᱩᱱᱠᱩ ᱫᱚ ᱠᱟᱹᱴᱤᱡ ᱠᱩ-ᱦᱚᱸ ᱡᱟᱦᱟᱸ ᱢᱮᱱᱟ-ᱜ ᱠᱩ, ᱦᱩᱰᱤᱧ ᱠᱩ ᱩᱱᱠᱩ ᱩᱱᱠᱩ ᱠᱚᱼᱦᱚᱸ ᱚᱱᱟ᱾ ᱜᱮᱠᱩ ᱥᱮᱪᱮᱫ ᱠᱩ ᱧᱟᱢ ᱮᱫᱟ ᱩᱱᱠᱩ ᱦᱚᱸ ᱟᱫᱚ ᱩᱱᱠᱩ ᱫᱚ ᱟᱠᱩᱣᱟ-ᱜ ᱪᱟᱱᱟᱪ ᱦᱤᱥᱟᱹᱵᱽ ᱨᱮ ᱾ ᱡᱟᱦᱟᱸ ᱟᱠᱩᱣᱟ-ᱜ ᱪᱟᱱᱟᱪ ᱨᱮᱭᱟᱜ ᱠᱟᱱᱟ᱾ ᱚᱱᱟ ᱦᱤᱥᱟᱹᱵᱽ ᱛᱮ ᱩᱱᱠᱩᱣᱟ-ᱜ ᱫᱚ ᱚᱞᱚᱜ ᱯᱟᱨᱦᱟᱣ ᱫᱚ ᱦᱩᱭᱩᱜ ᱠᱟᱱᱟ᱾
ᱦᱩᱸ
ᱟᱨ ᱰᱷᱮᱨ ᱫᱚ ᱡᱟᱦᱟᱸ ᱩᱱᱠᱩ ᱞᱟᱹᱴᱩ ᱪᱟᱱᱟᱪ ᱨᱮᱱ᱾ ᱡᱟᱦᱟᱸ ᱯᱟᱹᱴᱷᱩᱣᱟᱹ ᱠᱚ ᱢᱮᱱᱟᱜ ᱠᱚ᱾ ᱩᱱᱠᱩ ᱫᱚ ᱟᱠᱩ ᱡᱚᱨ ᱫᱚ ᱚᱱᱟ ᱪᱤᱠᱤ ᱛᱤᱭᱟ-ᱜ ᱜᱮᱠᱚ ᱚᱞᱚᱜ ᱠᱟᱱᱟ
ᱢᱟ ᱛᱟᱦᱞᱮ ᱮᱴᱟᱜ ᱡᱟᱦᱟᱸ ᱢᱤᱰᱤᱭᱟᱢ ᱠᱚ ᱢᱮᱱᱟᱜᱼᱟ᱾ ᱚᱱᱟ ᱠᱚᱼᱫᱚ ᱛᱟᱦᱞᱮ ᱦᱟᱸᱜ ᱵᱟᱝ ᱚᱱᱠᱟ ᱜᱮ ᱪᱮᱫ ᱞᱮᱠᱟ?
ᱦᱮᱸ, ᱦᱮᱸ ᱚᱱᱟ ᱫᱚ ᱥᱟᱵ ᱫᱚᱦᱚᱸ ᱞᱮᱠᱟ
ᱦᱩᱸ ᱵᱟᱝᱠᱷᱟᱱ ᱮᱴᱟᱜ, ᱮᱴᱟᱜ ᱠᱚᱨᱮ ᱢᱟ ᱦᱟᱸᱜ ᱢᱮᱱᱟᱜ ᱟᱠᱟᱫ ᱜᱮᱭᱟ᱾ ᱡᱮ ᱚᱸᱰᱮ ᱫᱚ ᱦᱟᱸᱜ ᱠᱚᱨᱟᱣᱮᱫ ᱠᱟᱱ ᱜᱮᱭᱟ ᱠᱚ ᱦᱳᱭᱛᱳ ᱥᱮᱛᱟᱜ ᱵᱮᱞᱟ᱾ ᱥᱮ ᱟᱹᱭᱩᱵ ᱵᱮᱲᱟ ᱠᱮᱞᱟᱥ ᱦᱩᱭᱩᱜ ᱠᱟᱱᱟ ᱾ ᱚᱸᱰᱮ ᱦᱟᱸᱜ ᱚᱱᱟ ᱟᱥᱟᱲᱟ ᱨᱮᱫᱚ ᱟᱨᱚ ᱚᱱᱛᱮ ᱡᱟᱦᱟᱸ ᱢᱤᱰᱤᱭᱟᱢ ᱤᱥᱠᱩᱞ ᱠᱚ ᱢᱮᱱᱟᱜᱼᱟ᱾ ᱥᱩᱨ ᱥᱩᱯᱩᱨ ᱨᱮ ᱚᱸᱰᱮ ᱠᱚ ᱪᱟᱞᱟ-ᱜ ᱠᱟᱱᱟ᱾ ᱚᱱᱟ ᱫᱚ ᱦᱳᱥᱴᱮᱸᱞ ᱚᱱᱟ ᱫᱚ ᱦᱳᱥᱴᱮᱸᱞ ᱴᱟᱭᱤᱯ ᱜᱮ ᱦᱳᱭᱳᱜ ᱠᱟᱱᱟ ᱾ᱚᱱᱟ ᱫᱚ
ᱱᱤᱭᱟᱹ ᱠᱚᱨᱮ ᱫᱚ ᱦᱟᱸᱜ ᱱᱚᱝᱠᱟ ᱢᱮᱱᱟᱜᱼᱟ, ᱦᱮᱸ ᱚᱱᱠᱟ ᱥᱮᱬᱟᱸ ᱫᱚ ᱵᱟᱝ ᱦᱳᱭᱳᱜ ᱠᱟᱱᱟ᱾ ᱦᱳᱥᱴᱮᱞ ᱨᱮ ᱫᱚ ᱠᱷᱟᱹᱞᱤ ᱡᱟ ᱴᱤᱭᱩᱥᱚᱱᱤ ᱠᱚ ᱠᱚᱨᱟᱣ ᱠᱩ ᱠᱟᱱᱟ᱾ ᱥᱚᱨᱠᱟᱨ ᱯᱟᱦᱟᱴᱟ ᱠᱷᱟᱱ ᱡᱟᱸᱦᱟ ᱢᱮᱱᱟᱜ ᱠᱚᱣᱟ ᱾ ᱜᱚᱝᱠᱮ ᱛᱟᱠᱚ ᱩᱱᱠᱩ ᱟᱨ ᱦᱟᱸᱜ ᱢᱤᱰᱤᱭᱟᱢ ᱤᱥᱠᱩᱞ ᱢᱮᱱᱟᱜᱼᱟ᱾ ᱥᱳᱨ ᱨᱮᱱᱟᱜ ᱚᱱᱟ ᱤᱥᱠᱩᱞ ᱨᱮ ᱦᱟᱸᱜ ᱠᱚ ᱵᱷᱚᱨᱛᱤ-ᱜ ᱠᱟᱱᱟ᱾ ᱚᱱᱠᱟ ᱱᱤᱭᱟ ᱠᱳᱨᱮ ᱫᱚ ᱦᱳᱥᱴᱮᱞ ᱠᱚ ᱢᱮᱱᱟᱜ ᱟᱠᱟᱫᱟ᱾
ᱦᱮᱸ
ᱟᱹᱰᱤ ᱵᱷᱟᱜᱮ
ᱦᱩᱸ ᱚᱰᱮ ᱦᱚᱸ ᱡᱮᱦᱛᱚ
ᱱᱚᱜᱼᱚᱭ ᱤᱭᱟᱹ ᱢᱟᱜ ᱢᱚᱬᱮᱸ ᱠᱚ ᱦᱟᱸᱜ ᱟᱹᱰᱤ ᱡᱟᱭ ᱜᱟ᱾ ᱨᱮ ᱜᱮ ᱧᱮᱞᱚᱜ ᱠᱟᱱᱟ᱾ ᱚᱱ ᱛᱮ ᱯᱮ ᱚᱱᱟ ᱱᱟᱠᱷᱟ ᱨᱮ ᱦᱩᱭ ᱵᱟᱲᱟᱭ ᱱᱟ᱾
ᱢᱟᱜ ᱢᱚᱲᱮᱸ ᱫᱚ ᱦᱟᱸᱜ ᱦᱩᱭ ᱮᱱ ᱜᱮᱭᱟ᱾ ᱟᱫᱚ ᱦᱟᱸᱜ ᱤᱧ ᱦᱚᱸ ᱢᱟᱜᱽ ᱢᱚᱬᱮᱸ ᱤᱫᱤ ᱠᱟᱛᱮᱜ ᱩᱱᱟᱹᱜ ᱵᱟᱲᱟᱭ ᱵᱟᱹᱱᱩᱜᱼᱟ᱾ ᱥᱮ ᱦᱮᱸ ᱵᱟᱹᱧ ᱪᱟᱞᱟ-ᱣ ᱟᱠᱟᱱᱟ ᱦᱩᱭ ᱟᱠᱟᱱ ᱜᱮᱭᱟ᱾
ᱦᱩᱸ ᱢᱟᱜ ᱢᱚᱬᱮᱸ ᱫᱚ ᱟᱹᱰᱤ ᱜᱟᱱ ᱡᱟᱭ ᱜᱟ ᱨᱮ ᱜᱮ ᱟᱹᱰᱤ ᱜᱟᱱ ᱦᱚᱲ ᱜᱮ ᱦᱟᱸᱜ ᱵᱟᱰᱟᱭ ᱵᱟᱹᱱᱩᱜᱼᱟ᱾ ᱡᱟᱦᱟᱸ ᱫᱚ ᱢᱟᱜ ᱢᱚᱬᱮᱸ ᱫᱚ ᱧᱩᱛᱩᱢ ᱫᱚ ᱡᱮᱴᱟ ᱠᱟᱱᱟ᱾ ᱚᱱᱟ ᱫᱚ ᱦᱟᱸᱜ ᱠᱚ ᱵᱟᱰᱟᱭ ᱜᱮᱭᱟ᱾ ᱥᱟᱱᱟᱢ ᱦᱚᱲ ᱜᱮ᱾
ᱦᱩᱸ, ᱦᱩᱸ, ᱦᱩᱸ
ᱢᱮᱱ ᱠᱷᱟᱱ ᱦᱟᱸᱜ ᱵᱟᱰᱟᱭ ᱫᱚ ᱵᱟᱠᱚ ᱵᱟᱰᱟ ᱭᱟ᱾ ᱩᱱᱟᱹᱜ ᱜᱟᱱ ᱫᱚ ᱦᱟᱸᱜ᱾ ᱥᱟᱱᱟᱢ ᱠᱚ ᱜᱮ ᱦᱟᱸᱜ ᱠᱚ ᱵᱟᱰᱟᱭ ᱚᱪᱚᱭ ᱮᱫᱟ᱾ ᱟᱫᱚ ᱱᱤᱭᱟᱹ ᱫᱚ ᱟᱵᱩ ᱣᱟᱜ᱾ ᱡᱟᱦᱟᱸ ᱛᱮ ᱟᱵᱩ ᱞᱟᱭᱼᱞᱟᱠ ᱪᱟᱨ ᱥᱟᱛᱮᱜ ᱡᱮ ᱴᱟ ᱟᱵᱚᱣᱟᱼᱜ ᱥᱚᱢᱟᱡᱽ ᱥᱟᱛᱮᱜ ᱡᱚᱯ ᱲᱟᱣ ᱢᱮᱱᱟᱜ᱾ ᱟᱫᱚ ᱱᱤᱭᱟᱹ ᱫᱚ ᱟᱵᱚᱣᱟᱜ ᱫᱚ᱾ ᱠᱟᱞᱪᱟᱨ ᱵᱟᱹᱱᱩᱜ ᱛᱟᱵᱚᱱᱟ᱾ ᱚᱱᱟ ᱫᱚ ᱱᱚᱜᱼᱚᱭ ᱱᱤᱛᱚᱜ ᱟᱨ ᱦᱚᱸ ᱱᱟᱦᱟᱜ ᱨᱮ ᱧᱮᱞᱚᱜ ᱠᱟᱱᱟ ᱦᱟᱸᱜ, ᱵᱟᱹᱭ ᱵᱟᱹᱭ ᱛᱮ ᱦᱟᱸᱜ ᱠᱚ ᱟᱨ ᱦᱚᱸ ᱠᱚ ᱮᱛᱚᱦᱚᱵ ᱤᱫᱤ ᱮᱫᱟ, ᱵᱟᱠᱷᱟᱡᱽ ᱢᱟ ᱱᱤᱭᱟᱹ ᱠᱚ ᱢᱟ ᱪᱟᱵᱟ ᱞᱮᱱᱟ᱾
ᱦᱮᱸ᱾
ᱢᱟᱱᱮ ᱰᱷᱮᱨ ᱫᱚ ᱵᱟᱠᱚ ᱵᱚᱸᱜᱟ ᱵᱩᱨᱩᱜ ᱠᱟᱱ ᱛᱟᱦᱮᱸᱱᱟ᱾ ᱱᱤᱛᱚᱜ ᱱᱤᱛᱚᱜ ᱟᱨᱚ ᱵᱟᱹᱭ ᱵᱟᱹᱭ ᱛᱮ ᱛᱷᱚᱲ ᱜᱟᱱ ᱧᱮᱞ ᱤᱫᱤᱜ ᱠᱟᱱᱟ ᱥᱮ ᱛᱚ ᱰᱷᱮᱨ ᱦᱚᱲ ᱜᱮ ᱠᱚ ᱠᱩᱨᱩ ᱢᱩᱴᱩᱭ ᱮᱫᱟ, ᱵᱚᱸᱜᱟ ᱵᱩᱨᱩᱜ ᱞᱟᱹᱜᱤᱫ
ᱦᱩᱸ᱾ ᱚᱱᱟ ᱠᱟᱱ ᱜᱮᱭᱟ᱾
ᱦᱚᱸ᱾